ᱦᱮᱸ ᱜᱚᱝᱠᱮ ᱡᱚᱦᱟᱨ ᱜᱮ ᱦᱮᱞᱳ
ᱦᱮᱸ ᱜᱚᱝᱠᱮ ᱡᱚᱦᱟᱨ ᱜᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ ᱪᱮᱫ ᱠᱚᱵᱤᱱ ᱪᱤᱠᱟᱹ ᱵᱟᱲᱟᱭᱟ ᱜᱚᱝᱠᱮ
ᱜᱚᱝᱠᱮ ᱪᱮᱫ ᱦᱚᱸ ᱵᱟᱟᱹᱞᱤᱧ ᱪᱤᱠᱟᱹᱭᱮᱫᱟᱞᱤᱧ ᱱᱤᱛᱚᱜ ᱫᱚ ᱦᱚᱸᱜᱼᱚᱭ ᱵᱟᱡᱟᱨ ᱥᱮᱱ ᱞᱤᱧ ᱪᱟᱞᱟᱣ ᱜᱚᱫ ᱞᱮᱱᱟ ᱛᱮ, ᱦᱮᱡ ᱵᱟᱲᱟ ᱠᱟᱛᱮᱫ ᱞᱤᱧ ᱫᱩᱵ ᱡᱷᱤᱨᱟᱹᱣ ᱵᱟᱲᱟ ᱟᱠᱟᱱᱟ ᱚᱲᱟᱜ ᱨᱮᱜᱮ ᱦᱟᱸᱜ ᱢᱮᱱᱟᱜ ᱞᱤᱧᱟᱹ ᱵᱚᱨᱛᱚᱢᱟᱱ
ᱟᱪᱪᱷᱟ ᱜᱚᱝᱠᱮ ᱟᱫᱚ ᱱᱤᱛᱚᱜ ᱛᱟᱨᱟᱥᱤᱧ ᱵᱮᱲᱟ ᱫᱚ ᱵᱟᱡᱟᱨ ᱥᱮᱱ ᱵᱤᱱ ᱪᱟᱞᱟᱣ ᱞᱮᱱᱟ ᱟᱹᱰᱤ ᱱᱟᱯᱟᱭ ᱠᱟᱛᱷᱟ ᱟᱨ ᱱᱤᱛᱚᱜ ᱛᱟᱨᱟᱥᱤᱧ ᱵᱮᱲᱟ ᱫᱚ ᱚᱝᱠᱟ ᱵᱟᱡᱟᱨ ᱥᱮᱱ ᱡᱩᱫᱤ ᱵᱟᱹᱵᱤᱱ ᱪᱟᱞᱟᱣ ᱠᱚᱜᱼᱟ ᱪᱮᱫ ᱠᱚᱵᱤᱱ ᱪᱤᱠᱟᱹ ᱵᱟᱲᱟ ᱠᱮᱭᱟ?
ᱟᱨ ᱜᱚᱝᱠᱮ ᱪᱮᱫ ᱞᱤᱧ ᱪᱤᱠᱟᱹ ᱵᱟᱲᱟᱭ ᱜᱮᱭᱟ ᱚᱝᱠᱟ ᱠᱟᱹᱢᱤ ᱛᱮᱭᱟᱜ ᱱᱮᱛᱟᱨ ᱪᱮᱫ ᱦᱚᱸ ᱵᱟᱹᱪᱩᱜ ᱟᱱᱟ ᱚᱝᱠᱟ ᱛᱟᱥ ᱠᱚᱜᱮ ᱠᱷᱮᱹᱞ ᱵᱟᱲᱟ ᱦᱩᱭ ᱠᱚᱜᱼᱟ
ᱟᱪᱪᱷᱟ ᱮᱸᱜ ᱜᱚᱝᱠᱮ ᱟᱫᱚ ᱟᱯᱮ ᱚᱱᱛᱮᱱᱟᱜ‌ ᱮᱸᱜ ᱡᱟᱦᱟᱸ ᱮᱸ, ᱟᱵᱚ ᱥᱟᱱᱛᱟᱲᱟᱜ ᱡᱟᱦᱟᱸ ᱚ ᱟᱹᱨᱤᱪᱟᱹᱞᱤ ᱠᱚ ᱢᱮᱱᱟᱜᱼᱟ ᱥᱮ ᱥᱚᱢᱟᱡᱽ ᱨᱮᱱᱟᱜ ᱡᱟᱦᱟᱸ ᱠᱟᱹᱢᱤ ᱦᱚᱨᱟ ᱠᱚ ᱚᱱᱟ ᱠᱚ ᱪᱮᱫ ᱞᱮᱠᱟ ᱛᱤᱱᱟᱹᱝ ᱵᱷᱟᱜᱤ ᱥᱮᱱ ᱥᱮ ᱵᱟᱹᱲᱤᱡ ᱥᱮᱱ ᱪᱟᱞᱟᱜ ᱠᱟᱱᱟ ᱚᱱᱟᱜᱮ ᱫᱟᱹᱭ ᱢᱤᱫ ᱵᱟᱨ ᱯᱮ ᱠᱟᱛᱷᱟ ᱞᱟᱝ ᱜᱟᱞᱚᱪ ᱠᱮᱭᱟ ᱟᱹᱰᱤᱜᱮ ᱱᱟᱯᱟᱭ ᱠᱚᱜᱼᱟ
ᱦᱩᱸ ᱜᱚᱝᱠᱮ ᱟᱹᱰᱤ ᱵᱷᱟᱹᱜᱤ ᱠᱟᱛᱷᱟ ᱵᱤᱱ ᱞᱟᱹᱭ ᱟᱠᱟᱫ ᱱᱚᱣᱟ ᱫᱚ ᱟᱹᱰᱤ ᱤᱢᱯᱚ ᱟᱹᱰᱤ ᱤᱢᱯᱚᱨᱴᱮᱱᱴ ᱠᱟᱛᱷᱟ ᱵᱤᱱ ᱞᱟᱹᱭ ᱟᱠᱟᱫᱼᱟ ᱡᱟᱦᱟᱸ ᱟᱵᱚ ᱥᱟᱶᱛᱟ ᱥᱚᱢᱟᱡᱽ ᱵᱟᱹᱭ ᱵᱟᱹᱭᱛᱮ ᱧᱮᱞ ᱫᱟᱵᱚᱱ ᱡᱚᱛᱚ ᱠᱚᱜᱮ ᱡᱮ ᱟᱵᱚ ᱥᱟᱶᱛᱟ ᱥᱚᱢᱟᱡᱽ ᱛᱤᱱᱟᱹᱜ ᱵᱚᱱ ᱥᱤᱠᱠᱷᱤᱛᱚᱜ ᱠᱟᱱᱟ ᱟᱵᱚ ᱢᱟᱹᱱᱢᱤ ᱠᱚ ᱮᱱᱛᱮ ᱨᱮᱦᱚᱸ ᱡᱟᱦᱟᱸ ᱟᱵᱚ ᱥᱚᱢᱟᱡᱽ ᱱᱮᱛᱟᱨ ᱡᱮᱞᱮᱠᱟ ᱢᱟᱹᱭ ᱜᱤᱫᱽᱨᱟᱹ ᱠᱚ ᱡᱟᱦᱟᱱ ᱠᱚᱜ ᱠᱚᱲᱟ ᱜᱤᱫᱽᱨᱟᱹ ᱠᱚ ᱡᱟᱦᱟᱸ ᱞᱮᱠᱟ ᱠᱚ ᱱᱮᱛᱟᱨ ᱥᱟᱶᱛᱟ ᱥᱚᱢᱟᱡᱽ ᱨᱮᱠᱚ ᱵᱟᱹᱭ ᱵᱟᱹᱭ ᱛᱮᱠᱚ ᱵᱟᱹᱲᱤᱡ ᱤᱫᱤᱭᱮᱫᱟ ᱟᱹᱰᱤ ᱠᱷᱟᱨᱟᱯ ᱵᱩᱡᱷᱟᱹᱜ ᱠᱟᱱᱟ ᱱᱚᱣᱟ ᱠᱚ ᱧᱮᱞᱛᱮ ᱢᱟᱱᱮ ᱥᱤᱠᱷᱱᱟᱹᱛ ᱦᱩᱭ ᱠᱟᱛᱮᱫ ᱩᱸ ᱚᱞᱚᱜ ᱯᱟᱲᱦᱟᱣ ᱠᱚ ᱫᱮᱭᱟᱭᱮᱫᱟ ᱵᱟᱹᱭ ᱵᱟᱹᱭᱛᱮ ᱚᱞᱚᱜ ᱯᱟᱲᱦᱟᱣ ᱠᱚᱠᱚ ᱵᱟᱹᱜᱤᱭᱮᱫᱟ
ᱦᱮᱸ ᱜᱚᱢᱠᱮ ᱱᱚᱣᱟ ᱟᱵᱚ ᱥᱟᱱᱛᱟᱲ ᱥᱚᱢᱟᱡᱽ ᱨᱮ ᱱᱩᱱᱟᱹᱝ ᱫᱩ ᱦᱟᱡᱟᱨ ᱪᱷᱟᱵᱵᱤᱥ ᱥᱟᱞ ᱢᱟᱱᱮ ᱟᱹᱰᱤ ᱛᱮᱫ ᱜᱮ ᱰᱮᱵᱷᱞᱚᱯ ᱮᱸᱻ ᱡᱮᱱᱟᱨᱮᱥᱚᱱ ᱥᱮ ᱰᱮᱵᱷᱞᱚᱯ ᱫᱤᱱ ᱠᱟᱞ ᱥᱮᱴᱮᱨ ᱟᱠᱟᱱ ᱨᱮᱦᱚᱸ ᱟᱵᱚ ᱥᱟᱱᱛᱟᱲ ᱥᱚᱢᱟᱡᱽ ᱨᱮ ᱱᱚᱣᱟ ᱠᱚ ᱥᱚᱢᱚᱥᱥᱟ ᱫᱚ ᱧᱮᱞ ᱛᱤᱭᱚᱜᱚᱜ ᱠᱟᱱ ᱜᱮᱭᱟ ᱦᱟᱸᱜ ᱥᱮᱪᱮᱫ
ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱟᱫᱚ ᱜᱚᱝᱠᱮ ᱧᱮᱞ ᱞᱮᱠᱷᱟᱱ ᱟᱵᱚ ᱥᱚᱢᱟᱡᱽ ᱨᱮᱱᱟᱜ ᱥᱟᱶᱛᱟ ᱥᱚᱢᱟᱡᱽ ᱫᱚ ᱟᱹᱰᱤ ᱛᱮᱫ ᱛᱮᱵᱚᱱ ᱞᱤᱪᱟᱹᱲ ᱟᱠᱟᱱᱟ ᱮᱴᱟᱜ ᱡᱟᱹᱛᱤ ᱠᱚ ᱡᱷᱚᱱ ᱮᱴᱟᱜ ᱢᱟᱱᱮ ᱡᱟᱹᱛᱤ ᱮᱴᱟᱜ ᱡᱟᱹᱛᱤ ᱠᱷᱚᱱ ᱟᱹᱰᱤᱜᱟᱱ ᱯᱟᱹᱪᱷ ᱯᱟᱹᱪᱷᱞᱟᱹ ᱨᱮ ᱢᱮᱱᱟᱜ ᱵᱚᱱᱟ ᱢᱮᱱᱞᱮᱠᱷᱟᱱ ᱟᱵᱚ ᱡᱩᱫᱤ ᱢᱤᱫᱴᱮᱝ ᱢᱤᱫᱴᱮᱝ ᱯᱚᱭᱮᱱᱴ ᱟᱛᱮᱜ ᱤᱧ ᱞᱟᱹᱭᱟ ᱡᱮ ᱚᱞᱚᱜ ᱯᱟᱲᱦᱟᱣ ᱨᱮ ᱚᱞᱚᱜ ᱯᱟᱲᱦᱟᱣ ᱨᱮᱫᱚ ᱟᱵᱚ ᱥᱟᱶᱛᱟ ᱫᱚ ᱥᱟᱶᱛᱟ ᱦᱚᱯᱚᱱ ᱠᱚᱫᱚ ᱦᱚᱲ ᱦᱚᱯᱚᱱ ᱠᱚᱫᱚ ᱵᱟᱹᱭ ᱵᱟᱹᱭᱛᱮ ᱟᱹᱰᱤ ᱜᱟᱱ ᱜᱮ ᱠᱚ ᱚᱞᱚᱜ ᱯᱟᱲᱦᱟᱜ ᱠᱚ ᱠᱚᱢ ᱡᱩᱨᱤ ᱤᱫᱤᱜ ᱠᱟᱱᱟ ᱾
ᱟᱵᱚ ᱡᱮᱦᱮ ᱛᱤᱱᱟᱹᱜ ᱡᱮᱛᱮ ᱛᱤᱱᱟᱹᱜ ᱨᱮᱦᱚᱸ ᱱᱚᱣᱟ ᱤᱥᱠᱩᱞ ᱪᱮᱫᱟᱜ ᱠᱚᱞᱮᱡᱽ ᱪᱮᱫᱟᱜ ᱥᱟᱶᱛᱟᱞᱤ ᱢᱤᱰᱤᱭᱟᱢ ᱛᱮ ᱛᱟᱦᱮᱸ ᱠᱟᱛᱮ ᱨᱮ ᱦᱚᱸ ᱚᱞ ᱯᱟᱲᱦᱟᱣ ᱚᱞ ᱯᱟᱲᱦᱟᱣ ᱨᱮᱫᱚ ᱚᱱᱠᱟ ᱵᱟᱝ ᱠᱚ ᱥᱮᱞᱮᱫᱚᱜ ᱠᱟᱱᱟ ᱾
ᱦᱮᱸ ᱜᱚᱝᱠᱮ ᱱᱚᱣᱟ ᱫᱚ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱜᱼᱟ ᱾ ᱟᱫᱚ ᱚᱱᱟ ᱥᱟᱶ ᱥᱟᱶᱛᱮ ᱱᱮᱛᱟᱨ ᱨᱮᱱ ᱠᱚᱲᱟ ᱠᱩᱲᱤ ᱜᱤᱫᱽᱨᱟᱹ ᱠᱚᱣᱟᱜ ᱡᱟᱦᱟᱸ ᱢᱤᱫᱴᱮᱱ ᱫᱩᱨᱵᱚᱞᱚᱛᱟ ᱥᱮ ᱠᱷᱟᱨᱟᱯ ᱫᱤᱠ ᱞᱤᱧ ᱧᱮᱞᱮᱫᱼᱟ ᱚᱱᱟ ᱫᱚ ᱞᱟᱹᱭ ᱛᱮᱦᱚᱸ ᱠᱷᱟᱨᱟᱯ ᱵᱩᱡᱷᱟᱹᱜᱼᱟ ᱾ ᱠᱤᱱᱛᱩ ᱚᱱᱟ ᱪᱮᱫ ᱵᱤᱱ ᱞᱟᱹᱭᱟ ᱜᱚᱝᱠᱮ ᱱᱮᱛᱟᱨ ᱨᱮᱱ ᱠᱩᱲᱤ ᱜᱤᱫᱽᱨᱟᱹ ᱦᱩᱰᱤᱧ ᱦᱩᱰᱤᱧ ᱵᱚᱭᱮᱥ ᱨᱮᱠᱚ ᱡᱟᱶᱟᱭᱚᱜ ᱠᱟᱱᱟ ᱥᱮ ᱠᱚᱲᱟ ᱜᱤᱫᱽᱨᱟᱹ ᱠᱚᱦᱚᱸ ᱦᱩᱰᱤᱧ ᱦᱩᱰᱤᱧ ᱵᱚᱭᱮᱥ ᱨᱮᱜᱮ ᱵᱟᱹᱦᱩ ᱜᱤᱫᱽᱨᱟᱹ ᱠᱚᱠᱚ ᱟᱹᱜᱩ ᱡᱚᱝ ᱠᱟᱱᱟ ᱱᱚᱣᱟ ᱫᱚ ᱠᱷᱩᱵᱽ ᱠᱷᱟᱨᱟᱯ ᱥᱮ ᱠᱷᱩᱵᱽ ᱡᱩᱛ ᱫᱚ ᱵᱟᱹᱞᱤᱧ ᱢᱚᱱᱮᱭᱟ ᱾
ᱦᱮᱸ ᱜᱚᱝᱠᱮ ᱡᱚᱛᱷᱟᱛ ᱠᱟᱛᱷᱟ ᱵᱤᱱ ᱞᱟᱹᱭ ᱠᱮᱜᱼᱟ ᱾ ᱟᱫᱚ ᱟᱹᱵᱤᱱ ᱱᱚᱣᱟ ᱡᱟᱦᱟᱸ ᱠᱟᱛᱷᱟ ᱵᱤᱱ ᱞᱟᱹᱭ ᱠᱮᱫᱟ ᱡᱮ ᱚᱞᱯᱚ ᱵᱚᱭᱚᱥ ᱨᱮ ᱠᱩᱲᱤ ᱜᱤᱫᱽᱨᱟᱹ ᱠᱚᱠᱚ ᱡᱟᱢᱟᱭᱚᱜ ᱠᱟᱱᱟ ᱠᱚᱲᱟ ᱜᱤᱫᱽᱨᱟᱹ ᱠᱚ ᱡᱟᱢᱟᱭ ᱾ ᱱᱚᱣᱟ ᱫᱚ ᱛᱤᱱᱟᱹᱜᱴᱟ ᱱᱟᱯᱟᱭ ᱫᱤᱠ ᱢᱮᱱᱛᱮ ᱵᱤᱱ ᱢᱚᱱᱮᱭᱮᱫᱟ ᱚᱱᱟ ᱞᱟ. ᱭ ᱞᱮᱠᱷᱟᱱ ᱟᱹᱰᱤ ᱱᱟᱯᱟᱭ ᱠᱚ ᱾
ᱱᱚᱣᱟ ᱫᱤᱠ ᱫᱚ ᱜᱚᱢᱠᱮ ᱟᱹᱞᱤᱧ ᱫᱚ ᱵᱷᱟᱹᱜᱤ ᱫᱤᱠ ᱫᱚ ᱦᱟᱸᱜ ᱱᱟᱥᱮᱱᱟᱜ ᱦᱚᱸ ᱵᱟᱹᱞᱤᱧ ᱢᱚᱱᱮᱭᱟ ᱪᱮᱫᱟᱜ ᱥᱮ ᱜᱚᱝᱠᱮ ᱢᱟᱲᱟᱝ ᱠᱟᱨ ᱫᱤᱱ ᱨᱮ ᱟᱵᱚᱨᱮᱱ ᱦᱟᱲᱟᱢ ᱦᱟᱯᱲᱟᱢ ᱠᱚ ᱩᱱᱟᱝᱴᱟᱜ ᱥᱤᱠᱠᱷᱤᱛᱚ ᱵᱟᱠᱚ ᱛᱟᱦᱮᱸ ᱠᱟᱱ ᱨᱮᱦᱚᱸ ᱠᱤᱱᱛᱩ ᱩᱱ ᱥᱚᱢᱚᱭ ᱫᱚ ᱱᱚᱣᱟ ᱠᱚ ᱡᱤᱱᱤᱥ ᱫᱚ ᱩᱱᱟᱹᱜᱴᱟᱜ ᱥᱟᱠᱨᱤᱭ ᱵᱟᱝ ᱛᱟᱦᱮᱸ ᱠᱟᱱᱟ ᱾ ᱟᱨ ᱱᱮᱛᱟᱨ ᱮᱢᱚᱱ ᱞᱤᱧ ᱧᱮᱞᱮᱜᱼᱟ ᱜᱚᱝᱠᱮ ᱢᱟᱱᱮ ᱥᱤᱠᱷᱱᱟᱹᱛ ᱡᱩᱜᱽ ᱥᱮᱴᱮᱨ ᱟᱠᱟᱱ ᱨᱮᱦᱚᱸ ᱥᱮ ᱯᱟᱲᱦᱟᱣ ᱥᱮ ᱱᱟᱥᱮᱱᱟᱜ ᱵᱚᱱ ᱥᱤᱠᱷᱱᱟᱹᱛ ᱧᱚᱜ ᱟᱠᱟᱱ ᱨᱮᱦᱚᱸ ᱜᱚᱝᱠᱮ ᱱᱚᱣᱟ ᱠᱚ ᱫᱤᱠ ᱠᱷᱚᱱᱟᱜ ᱫᱚ ᱟᱵᱚ ᱫᱚ ᱯᱚᱨᱤᱵᱚᱨᱛᱚᱱ ᱥᱮ ᱩᱱᱱᱚᱛᱤ ᱫᱚ ᱵᱟᱹᱧ ᱧᱮᱞᱮᱜᱼᱟ ᱾ ᱪᱮᱫᱟᱜ ᱥᱮ ᱜᱚᱝᱠᱮ ᱱᱮᱛᱟᱨ ᱫᱤᱱ ᱠᱩᱲᱤ ᱜᱤᱫᱨᱟᱹ ᱠᱚ ᱪᱳᱣᱫᱚ ᱯᱚᱱᱨᱚ ᱵᱚᱪᱷᱚᱨ ᱨᱮ ᱟᱨ ᱠᱚᱲᱟ ᱜᱤᱫᱽᱨᱟᱹ ᱠᱚᱦᱚᱸ ᱚᱱᱠᱟᱱ ᱵᱚᱭᱮᱥ ᱨᱮ ᱵᱟᱹᱦᱩ ᱠᱚ ᱟᱹᱜᱩ ᱡᱚᱝ ᱠᱟᱱᱟ ᱾ ᱠᱤᱱᱛᱩ ᱱᱩᱠᱩ ᱡᱮ ᱯᱚᱨᱚᱵᱚᱨᱛᱤ ᱦᱟᱯᱮᱱ ᱫᱤᱱ ᱨᱮ ᱪᱮᱫ ᱞᱮᱠᱟᱱ ᱥᱚᱝᱥᱟᱨ ᱨᱮᱠᱚ ᱧᱩᱨᱩᱜᱼᱟ ᱚᱱᱟ ᱫᱚ ᱦᱟᱸᱜ ᱜᱚᱝᱠᱮ ᱱᱤᱛᱚᱜ ᱫᱚ ᱵᱟᱠᱚ ᱵᱩᱡᱷᱟᱹᱣ ᱧᱟᱢᱮᱜᱼᱟ ᱾
ᱦᱮᱸ ᱦᱮᱸ ᱜᱚᱝᱠᱮ ᱡᱚᱛᱷᱟᱛ ᱠᱟᱛᱷᱟ ᱵᱤᱱ ᱞᱟᱹᱭ ᱟᱠᱟᱜ-ᱟ ᱾
ᱟᱫᱚ ᱦᱟᱸᱜ ᱡᱚᱠᱷᱚᱱ ᱱᱚᱣᱟ ᱠᱤᱪᱷᱩ ᱵᱟᱯᱞᱟ ᱥᱮ ᱡᱟᱶᱟᱭ ᱯᱚᱨ ᱠᱤᱪᱷᱩ ᱫᱤᱱ ᱯᱚᱨ ᱡᱚᱠᱷᱚᱱ ᱦᱟᱸᱜ ᱩᱱᱠᱩ ᱜᱤᱫᱟᱹᱨ ᱯᱤᱫᱟᱹᱨ ᱠᱚᱠᱚ ᱦᱩᱭᱩᱜ ᱛᱟᱠᱚᱣᱟ ᱛᱟᱨᱯᱚᱨ ᱡᱚᱠᱷᱚᱱ ᱥᱚᱢᱚᱥᱥᱟ ᱥᱟᱞᱟᱜ ᱦᱟᱸᱜ ᱥᱟᱢᱟᱝ ᱫᱟᱯᱨᱟᱢᱚᱜ ᱟᱠᱚ ᱾ ᱛᱚᱠᱷᱚᱱ ᱦᱟᱸᱜ ᱱᱚᱣᱟ ᱠᱚ ᱟᱹᱰᱤᱜ ᱫᱩᱠ ᱠᱚᱥᱴᱚ ᱥᱟᱞᱟᱜ ᱛᱮ ᱩᱱᱠᱩᱣᱟᱜ ᱡᱤᱵᱚᱱ ᱡᱟᱯᱚᱱ ᱦᱩᱭᱩᱜ ᱛᱟᱠᱩᱣᱟ ᱾ ᱚᱱᱟ ᱫᱚ ᱦᱟᱸᱜ ᱱᱤᱛᱚᱜ ᱫᱚ ᱜᱚᱝᱠᱮ ᱵᱟᱠᱚ ᱚᱱᱟ ᱫᱚ ᱦᱟᱸᱜ ᱱᱤᱛᱚᱜ ᱫᱚ ᱵᱟᱠᱚ ᱵᱩᱡᱷᱟᱹᱣ ᱧᱟᱢ ᱢᱮᱜ-ᱟ ᱥᱮ ᱪᱮᱫ?
ᱦᱮᱸ ᱜᱚᱝᱠᱮ ᱦᱮᱸ ᱾
ᱦ
ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ ᱜᱚᱝᱠᱮ ᱱᱚᱣᱟ ᱫᱚ ᱢᱮᱱᱠᱷᱟᱱ
ᱟᱫᱚ ᱜᱚᱝᱠᱮ ᱟᱹᱞᱤᱧ ᱡᱟᱦᱟᱸ ᱞᱤᱧ ᱢᱚᱱᱮᱭᱟ ᱟᱵᱚ ᱨᱤᱱ ᱡᱟᱦᱟᱸᱭ ᱜᱤᱫᱟᱹᱨ ᱯᱤᱫᱟᱹᱨ ᱠᱚᱢᱟ ᱚᱱᱠᱟ ᱠᱚ ᱠᱚᱨᱟᱣᱮᱫ-ᱟ ᱟᱫᱚ ᱟᱵᱚᱨᱮᱱ ᱮᱸᱜᱟᱛ ᱟᱯᱟᱛ ᱠᱚᱦᱚᱸ ᱜᱚᱝᱠᱮ ᱱᱚᱣᱟ ᱠᱚᱫᱚ ᱢᱟᱲᱟᱝ ᱠᱷᱚᱱᱟᱜ ᱜᱮ ᱞᱟᱹᱭ ᱫᱟᱯᱨᱟᱢ ᱥᱮ ᱵᱩᱫᱽᱫᱷᱤ ᱫᱤᱥᱟᱹ ᱠᱚ ᱮᱢᱟ ᱠᱚ ᱦᱩᱭᱩᱜ-ᱟ ᱡᱮ ᱱᱚᱣᱟ ᱠᱚ ᱡᱤᱱᱤᱥ ᱦᱩᱭ ᱠᱟᱛᱮ ᱟᱞᱚ ᱦᱩᱭᱩᱜ ᱢᱟ ᱱᱚᱣᱟ ᱠᱚᱫᱚ ᱠᱷᱩᱵ ᱵᱷᱟᱜᱤ ᱫᱤᱠ ᱫᱚ ᱵᱟᱝ ᱠᱟᱱᱟ ᱾ ᱱᱚᱝᱠᱟ ᱞᱮᱠᱷᱟᱱ ᱫᱚ ᱯᱚᱨᱚᱵᱚᱨᱛᱤ ᱥᱮ ᱦᱟᱯᱮᱱ ᱫᱤᱱ ᱨᱮ ᱟᱯᱮ ᱜᱮᱯᱮ ᱥᱚᱢᱚᱥᱥᱟ ᱟᱥᱮ ᱦᱮᱸ ᱠᱚᱱᱳ ᱠᱟᱪ ᱠᱟᱢᱨᱟ ᱥᱮ ᱫᱩᱠ ᱵᱤᱯᱚᱫ ᱨᱮ ᱟᱹᱰᱤ ᱜᱟᱱ ᱜᱮ ᱥᱚᱢᱚᱥᱥᱟ ᱟᱨ ᱧᱮᱞ ᱨᱮᱱᱟᱜ ᱥᱚᱢᱵᱷᱚᱵᱚᱱᱟ ᱢᱮᱱᱟᱜ-ᱟ ᱥᱮ ᱥᱟᱢᱟᱝ ᱫᱟᱯᱟᱢ ᱨᱮᱱᱟᱜ ᱥᱚᱢᱵᱷᱚᱵᱚᱱᱟ ᱢᱮᱱᱟᱜ-ᱟ ᱾ ᱮᱸᱜᱟᱛ ᱟᱯᱟᱛ ᱦᱚᱸ ᱱᱚᱣᱟ ᱠᱚᱫᱚ ᱞᱟᱹᱭ ᱥᱚᱫᱚᱨ ᱥᱮ ᱜᱤᱫᱽᱨᱟᱹ ᱠᱚ ᱥᱤᱠᱷᱱᱟᱹᱛ ᱮᱢ ᱫᱚᱨᱠᱟᱨ ᱠᱟᱱᱟ ᱥᱮᱪ ᱜᱚᱝᱠᱮ
ᱜᱚᱢᱠᱮ ᱡᱚᱛᱷᱟᱛ ᱠᱟᱛᱷᱟ ᱵᱮᱱ ᱞᱟᱹᱭ ᱠᱮᱫᱟ ᱟᱫᱚ ᱜᱚᱢᱠᱮ ᱟᱹᱞᱤᱧᱟᱜ ᱠᱟᱛᱷᱟ ᱞᱮᱠᱟ ᱛᱮᱫᱚ ᱦᱩᱭᱩᱜ ᱠᱟᱱᱟ ᱡᱮᱻ ᱡᱟᱦᱟᱸ ᱵᱤᱱ ᱞᱟᱹᱭ ᱠᱮᱫᱟ ᱱᱚᱣᱟ ᱫᱚ ᱮᱠ ᱢᱟᱱᱮ ᱟᱹᱰᱤ ᱜᱮ ᱱᱟᱯᱟᱭ ᱠᱟᱛᱷᱟ ᱠᱟᱱᱟ ᱟᱨ ᱚᱱᱟ ᱥᱟᱶᱛᱮ ᱟᱹᱞᱤᱧ ᱞᱤᱧ ᱵᱟᱨᱯᱮ ᱠᱟᱛᱷᱟ ᱞᱤᱧ ᱞᱟᱹᱭ ᱮᱫᱟ
ᱡᱮᱻ ᱡᱟᱦᱟᱸᱭ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚ ᱡᱟᱦᱟᱸᱭ ᱟᱵᱚᱨᱮᱱ ᱢᱟᱹᱭ ᱜᱤᱫᱽᱨᱟᱹ ᱠᱚ ᱥᱮ ᱵᱟᱹᱵᱩ ᱜᱤᱫᱽᱨᱟᱹ ᱚ ᱚᱞ ᱚᱞ ᱢᱟᱱᱮ ᱚᱞᱯᱚ ᱵᱚᱭᱚᱥ ᱨᱮᱦᱟᱸᱜ ᱩᱢᱟᱹᱨ ᱨᱮ ᱦᱟᱸᱜ ᱠᱚ ᱵᱟᱯᱞᱟᱜ ᱠᱟᱱᱟ ᱪᱮᱫ ᱦᱚᱸ ᱵᱟᱝ ᱵᱩᱡ ᱠᱟᱛᱮᱫ ᱠᱚ ᱵᱟᱯᱞᱟᱜ ᱠᱟᱱᱟ ᱡᱟᱦᱟᱭ ᱠᱟᱹᱡ ᱨᱮᱜᱮ ᱠᱚ ᱵᱟᱯᱞᱟᱜ ᱠᱟᱱᱟ ᱩᱱᱠᱩ ᱫᱚ ᱵᱤᱱ ᱵᱩᱡᱽ ᱛᱮᱜᱮ ᱢᱟᱱᱮ ᱵᱟᱯᱞᱟᱜ ᱠᱟᱱᱟ ᱠᱚ ᱢᱟᱱᱮ ᱫᱩ ᱫᱤᱥ ᱦᱩᱫᱤᱥ ᱪᱮᱫ ᱦᱚᱸ ᱵᱟᱝ ᱦᱮᱡ ᱟᱠᱚ ᱠᱟᱱᱟ ᱡᱮ ᱦᱮᱸ ᱱᱚᱣᱟ ᱥᱟᱶᱛᱟ ᱨᱮ ᱪᱮᱫ ᱞᱮᱠᱟ ᱛᱟᱦᱮᱸ ᱦᱩᱭᱩᱜ-ᱟ ᱥᱚᱝᱥᱟᱨ ᱪᱮᱫ ᱞᱮᱠᱟ ᱪᱟᱹᱞᱩ ᱦᱩᱭᱩᱜ-ᱟ ᱚᱱᱟ ᱵᱮᱯᱟᱨ ᱯᱟᱨᱛᱮ ᱟᱠᱚ ᱫᱚ ᱱᱤᱛᱚᱜ ᱫᱚ ᱪᱮᱫ ᱦᱚᱸ ᱟᱹᱣᱨᱤ ᱠᱚ ᱵᱟᱰᱟᱭ ᱧᱟᱢᱟ ᱟᱫᱚ ᱠᱚ ᱵᱟᱯᱞᱟᱜ ᱠᱟᱱᱟ ᱛᱚ ᱵᱟᱯᱞᱟ ᱠᱟᱛᱮᱫ ᱦᱟᱸᱜ ᱜᱤᱫᱽᱨᱟᱹ ᱯᱤᱫᱽᱨᱟᱹ ᱡᱚᱱᱟᱜ ᱠᱟᱱᱟ ᱠᱚ ᱟᱫᱚ ᱱᱚᱣᱟ ᱫᱚ ᱮᱢᱚᱱ ᱧᱮᱞᱚᱜ ᱠᱟᱱᱟ ᱡᱮ ᱩᱱᱠᱩ ᱨᱤᱱ ᱜᱤᱫᱽᱨᱟᱹ ᱯᱤᱫᱽᱨᱟᱹ ᱡᱟᱦᱟᱸᱭ ᱠᱚ ᱦᱟᱨᱟ ᱵᱩᱨᱩ ᱟᱠᱟᱱᱟ ᱱᱤᱛᱚᱜ ᱩᱱᱠᱩ ᱨᱤᱱ ᱜᱤᱫᱽᱨᱟᱹ ᱯᱤᱫᱽᱨᱟᱹ ᱫᱚ ᱢᱟᱱᱮ ᱩᱸ ᱩᱱᱠᱩ ᱟᱭᱳ ᱵᱟᱵᱟ ᱴᱷᱮᱱ ᱫᱚ ᱡᱚᱛᱷᱟᱛ ᱥᱤᱠᱷᱱᱟᱹᱛ ᱫᱚ ᱵᱟᱠᱚ ᱧᱟᱢ ᱟᱠᱟᱜ ᱟᱠᱚ ᱪᱮᱫᱟᱜ ᱥᱮ ᱞᱟᱹᱭ ᱵᱤᱱ ᱟᱸ ᱟᱭᱳ ᱵᱟᱵᱟ ᱢᱟ ᱚᱞᱯᱚ ᱵᱚᱭᱚᱥ ᱨᱮᱠᱚ ᱵᱟᱯᱞᱟ ᱟᱠᱟᱱᱟ ᱟᱫᱚ ᱩᱱᱠᱩ ᱜᱚ-ᱵᱟᱵᱟ ᱠᱚᱫᱚ ᱱᱩᱠᱩ ᱜᱤᱫᱽᱨᱟᱹ ᱯᱤᱫᱽᱨᱟᱹ ᱠᱚᱫᱚ ᱪᱮᱫ ᱞᱮᱠᱟ ᱥᱤᱠᱷᱱᱟᱹᱛ ᱠᱚ ᱮᱢᱟ ᱠᱚ ᱚᱱᱠᱟ- ᱛᱮ ᱜᱮ ᱱᱮᱛᱟᱨ ᱱᱩᱠᱩ ᱡᱟᱦᱟᱸᱭ ᱜᱤᱫᱽᱨᱟᱹ ᱠᱚ ᱦᱩᱭ ᱦᱩᱭ ᱠᱟᱱᱟ ᱩᱱᱠᱩ ᱠᱚᱫᱚ ᱵᱟᱹᱭ ᱵᱟᱹᱭᱛᱮ ᱱᱚᱣᱟ ᱥᱟᱢᱟᱡᱽ ᱨᱮᱫᱚ ᱟᱹᱰᱤᱜᱟᱱ ᱱᱚᱣᱟ ᱟᱹᱨᱤ ᱪᱟᱹᱞᱤ ᱠᱷᱚᱱ ᱠᱚ ᱵᱟᱭᱨᱮ ᱨᱮ ᱢᱮᱱᱟᱜ ᱠᱚᱣᱟ ᱪᱮᱫ ᱞᱮᱠᱟ ᱥᱟᱢᱟᱡᱽ ᱨᱮ ᱛᱟᱦᱮᱸ ᱦᱩᱭᱩᱜ-ᱟ ᱪᱮᱫ ᱞᱮᱠᱟ ᱚᱞ ᱯᱟᱲᱦᱟᱣ ᱦᱩᱭᱩᱜ-ᱟ ᱚᱱᱟ ᱠᱚᱫᱚ ᱟᱹᱰᱤ ᱜᱟᱱ ᱥᱟᱺᱜᱤᱧ ᱨᱮ ᱢᱮᱱᱟᱜ ᱠᱚᱣᱟ ᱾
ᱦᱮᱸ ᱜᱚᱢᱠᱮ ᱚᱱᱟ ᱟᱵᱚᱣᱟᱜ ᱡᱟᱦᱟᱸ ᱥᱟᱱᱛᱟᱲ ᱥᱚᱢᱟᱡᱽ ᱨᱮᱱᱟᱜ ᱟᱹᱨᱤᱪᱟᱹᱞᱤ ᱢᱮᱱᱟᱜ-ᱟ᱾ ᱱᱚᱣᱟ ᱟᱹᱨᱤᱪᱟᱹᱞᱤ ᱠᱷᱚᱱᱟᱜ ᱫᱚ ᱩᱲᱤ ᱱᱮᱛᱟᱨ ᱠᱟᱱ ᱜᱤᱫᱽᱨᱟᱹ ᱫᱚ ᱟᱹᱰᱤ ᱥᱟᱺᱜᱤᱧ ᱨᱮ ᱢᱮᱱᱟᱜ ᱠᱚᱣᱟ ᱵᱚᱞᱛᱮ ᱜᱮᱞᱮ ᱱᱚᱣᱟ- ᱤᱫᱤ ᱠᱟᱛᱮ ᱫᱚ ᱪᱮᱫ ᱦᱚᱸ ᱚᱱᱠᱟ ᱵᱟᱠᱚ ᱵᱟᱲᱟᱭ ᱞᱮᱠᱮ ᱞᱟᱹᱭ ᱜᱟᱱᱚᱜᱼᱟ ᱥᱮ ᱪᱮᱫ
ᱦᱮᱸ ᱜᱚᱝᱠᱮ
ᱡᱮ ᱨᱚᱠᱚᱢ ᱜᱚᱝᱠᱮ, ᱟᱵᱚᱣᱟᱜ ᱡᱟᱦᱟᱸ ᱵᱚᱸᱜᱟ ᱵᱩᱨᱩ ᱨᱮᱱᱟᱜ ᱡᱟᱦᱟᱸ ᱱᱤᱭᱚᱢ ᱱᱤᱛᱤ ᱠᱚ ᱢᱮᱱᱟᱜ ᱥᱮ ᱟᱵᱚᱣᱟᱜ ᱡᱟᱦᱟᱸ ᱥᱟᱱᱛᱟᱲ ᱥᱚᱢᱟᱡᱽ ᱨᱮ ᱮᱻ ᱡᱟᱦᱟᱸ ᱠᱟᱹᱢᱤ ᱦᱚᱨᱟ ᱠᱚ ᱢᱮᱱᱟᱜᱼᱟ᱾ ᱟᱭ ᱟᱭᱢᱟ ᱠᱟᱹᱢᱤ ᱦᱚᱨᱟ ᱢᱮᱱᱟᱜ ᱛᱚ ᱛᱟᱨ ᱢᱚᱫᱷᱮ ᱨᱮᱦᱚ ᱛᱤᱱᱟᱹᱱ ᱜᱟᱱ ᱪᱮᱫ ᱠᱚ ᱵᱟᱲᱟᱭᱟ ᱥᱮ ᱵᱟᱠᱚ ᱵᱟᱲᱟᱭᱟ ᱚᱱᱟ ᱫᱚ ᱦᱟᱸᱜ ᱵᱟᱞᱤᱧ ᱞᱟᱹᱭ ᱫᱟᱲᱮᱭᱟᱜ ᱠᱟᱱᱟ᱾ ᱠᱤᱱᱛᱩ ᱟᱹᱞᱤᱧ ᱞᱤᱧ ᱢᱚᱱᱮᱭᱟ ᱥᱟᱨᱠᱟᱨ ᱜᱤᱫᱽᱨᱟᱹ ᱫᱚ ᱱᱚᱣᱟ ᱠᱷᱚᱱᱟᱜ ᱟᱹᱰᱤ ᱛᱮᱫ ᱜᱮ ᱥᱟᱺᱜᱤᱧ ᱨᱮ ᱢᱮᱱᱟᱜ ᱠᱚᱣᱟ ᱾
ᱦᱳᱭ ᱜᱚᱢᱠᱮ᱾ ᱟᱫᱚ ᱜᱚᱝᱠᱮ ᱢᱤᱫᱴᱟᱝ ᱠᱟᱛᱷᱟ ᱠᱩᱠᱞᱤ ᱨᱮᱭᱟᱜ ᱛᱟᱦᱮᱸ ᱞᱮᱱ ᱛᱟᱞᱤᱧᱟ ᱟᱨ ᱢᱤᱫᱴᱟᱝ ᱡᱮ, ᱟᱵᱚ ᱥᱟᱶᱛᱟ ᱨᱮᱱᱟᱜ ᱞᱟᱝ ᱜᱟᱯᱟᱞᱢᱟᱨᱟᱣ ᱮᱫᱟ ᱟᱫᱚ ᱚᱱᱟ ᱛᱮᱜᱮᱞᱤᱧ ᱠᱩᱞᱤᱭᱮᱫ ᱵᱤᱱᱟ ᱡᱮ ᱟᱵᱚ ᱥᱟᱶᱛᱟ ᱨᱮ ᱡᱟᱦᱟᱸᱭ ᱦᱟᱸᱜ ᱩᱱᱠᱩ ᱛᱤᱨᱞᱟᱹ ᱢᱟᱱᱮ ᱛᱤᱨᱞᱟᱹ ᱦᱚᱯᱚᱱ ᱠᱚ ᱢᱟᱱᱮ ᱢᱟᱹᱭ ᱜᱤᱫᱽᱨᱟᱹ ᱠᱚ ᱮᱴᱟᱜ ᱡᱟᱹᱛᱤ ᱨᱮᱠᱚ ᱪᱷᱟᱹᱛᱤᱠ ᱡᱟᱹᱛᱤ ᱨᱮᱠᱚ ᱡᱟᱶᱟᱭ ᱚᱜ ᱠᱟᱱᱟ ᱛᱟᱨᱯᱚᱨᱮ ᱠᱤᱪᱷᱩ ᱠᱚᱲᱟ ᱦᱚᱯᱚᱱ ᱠᱚ ᱪᱷᱟᱛᱤᱠ ᱡᱟᱹᱛᱤ ᱛᱤᱨᱞᱟᱹ ᱦᱚᱯᱚᱱ ᱠᱚ ᱟᱹᱜᱩᱭᱮᱠ ᱠᱚᱣᱟ᱾ ᱚᱱᱟ ᱫᱚ ᱛᱤᱱᱟᱹᱝ ᱴᱟ ᱵᱤᱱ ᱥᱟᱶ ᱮᱫᱟ ᱚᱱᱟ ᱤᱫᱤ ᱛᱮᱫ ᱟᱹᱵᱤᱱ ᱢᱚᱛᱟᱢᱚᱛ ᱪᱮᱫ ᱠᱟᱱᱟ ᱚᱱᱟ ᱠᱟᱹᱡ ᱵᱤᱱ ᱜᱟᱞᱚᱪ ᱟᱞᱟᱝ ᱠᱷᱟᱱ ᱫᱚ ᱟᱹᱰᱤ ᱱᱟᱯᱟᱭ ᱦᱩᱭ ᱠᱚᱜᱼᱟ᱾
ᱦᱮᱸ ᱜᱚᱝᱠᱮ ᱱᱚᱣᱟ ᱫᱚ ᱠᱷᱩᱵ ᱫᱚᱦᱟᱸᱜ ᱵᱷᱟᱹᱜᱤ ᱫᱤᱠ ᱫᱚ ᱵᱟᱝ ᱠᱟᱱᱟ ᱾ ᱡᱮᱦᱮᱛᱩ ᱟᱵᱚᱣᱟᱜ ᱡᱟᱦᱟᱸ ᱢᱟᱲᱟᱝ ᱥᱮ ᱯᱟᱦᱤᱞ ᱫᱤᱱ ᱨᱮ ᱡᱟᱦᱟᱸ ᱦᱟᱲᱟᱢ ᱦᱟᱯᱲᱟᱢ ᱠᱚᱠᱚ ᱛᱟᱦᱮᱸ ᱠᱟᱱᱟ ᱥᱮ ᱵᱩᱰᱦᱤ ᱜᱚᱜᱚ ᱠᱚ ᱛᱟᱦᱮᱸ ᱠᱟᱱᱟ᱾ ᱩᱱᱠᱩ ᱠᱚ ᱡᱟᱦᱟᱸ ᱞᱮᱠᱟ ᱵᱷᱟᱵᱮ ᱯᱟᱦᱤᱞ ᱟᱵᱚ ᱵᱚᱱ᱾ ᱡᱤᱵᱚᱱ ᱵᱚᱱ ᱠᱷᱟᱸᱰᱟᱣᱮᱜ ᱛᱟᱦᱮᱸᱱ ᱡᱟᱦᱟᱸ ᱞᱮᱠᱟ ᱨᱟᱭ ᱨᱟᱠᱪᱟᱨ ᱛᱟᱦᱮᱸ ᱠᱟᱱ ᱛᱟᱵᱚᱱᱟ᱾ ᱚᱱᱟ ᱫᱚ ᱟ ᱵᱟᱹᱭ ᱵᱟᱹᱭ ᱛᱮᱵᱚᱱ ᱞᱮᱵᱮᱞ ᱞᱚᱴᱚᱢᱮᱜ ᱡᱮᱨᱼᱼ ᱠᱟ ᱚᱱᱮ ᱵᱤᱱ ᱞᱟᱹᱭ ᱠᱮᱜ-ᱟ᱾ ᱦᱟᱸᱰᱮ ᱱᱟᱱᱰᱮ ᱠᱚ ᱡᱟᱶᱟᱭᱚᱜ ᱠᱟᱱᱟ ᱮᱱ
ᱦᱮᱸ ᱜᱚᱝᱠᱮ ᱴᱷᱤᱠ ᱵᱮᱱ ᱞᱟᱹᱭ ᱟᱠᱟᱜ᱾
ᱦᱩᱸ ᱱᱚᱶᱟ ᱫᱚ ᱪᱷᱟᱯᱨᱤ ᱮᱸ ᱱᱚᱣᱟ ᱫᱚ ᱦᱟᱸᱜ ᱡᱚᱛᱚ ᱦᱚᱲ ᱜᱮ ᱟᱵᱚ ᱥᱟᱱᱛᱟᱲ ᱥᱚᱢᱟᱡᱽ ᱨᱮ ᱛᱤᱱᱟᱹᱜ ᱢᱟᱱᱢᱤ ᱥᱮ ᱛᱤᱨᱞᱟᱹ ᱦᱚᱯᱚᱱ ᱠᱚᱲᱟ ᱦᱚᱯᱚᱱ ᱠᱚ ᱢᱮᱱᱟᱜ ᱵᱚᱱᱟ ᱡᱷᱚᱛᱚ ᱜᱮ ᱦᱟᱜ ᱱᱚᱣᱟ ᱠᱚᱫᱚ ᱵᱚᱱ ᱵᱟᱲᱟᱭᱟ᱾ ᱟᱫᱚ ᱵᱟᱲᱟᱭ ᱛᱩᱞᱩᱡ ᱠᱷᱟᱱ ᱟᱵᱚ ᱱᱚᱝᱠᱟ ᱵᱚᱱ ᱠᱚᱨᱟᱣ ᱞᱮᱠᱷᱟᱱ ᱫᱚ ᱚᱱᱟ ᱫᱚ ᱦᱟᱸᱜ ᱠᱷᱩᱵ ᱵᱷᱟᱹᱜᱤ ᱫᱚ ᱵᱟᱝ ᱦᱩᱭᱩᱜ ᱠᱟᱱᱟ ᱥᱮ᱾
ᱦᱮᱸ ᱦᱮᱸ᱾
ᱟᱫᱚ ᱟᱞᱤᱧ ᱞᱤᱧ ᱞᱟᱹᱭᱟ ᱱᱚᱣᱟ ᱠᱚᱫᱚ ᱟᱵᱚ ᱚᱸ ᱵᱚᱱ ᱠᱚᱢᱟ ᱟᱨ ᱱᱚᱣᱟ ᱠᱚ ᱡᱟᱛᱮ ᱟᱞᱚᱵᱚᱱ ᱠᱚᱨᱟᱣ ᱢᱟ ᱱᱚᱣᱟ ᱜᱮ ᱟᱹᱞᱤᱧ ᱫᱚᱞᱤᱧ ᱟᱥᱚᱜ-ᱟ᱾ᱥᱮ ᱪᱮᱫ?
ᱦᱮᱸ ᱦᱮᱸ᱾ ᱟᱫᱚ ᱜᱚᱝᱠᱮ ᱧᱮᱞ ᱞᱮᱠᱷᱟᱱ ᱱᱮᱛᱟᱨ ᱫᱚ ᱡᱟᱦᱟᱸᱭ ᱱᱩᱠᱩ ᱛᱤᱨᱞᱟᱹ ᱦᱚᱯᱚᱱ ᱠᱚ ᱢᱟᱹ ᱢᱟᱹᱭ ᱜᱤᱫᱽᱨᱟᱹ ᱠᱚ ᱡᱟᱦᱟᱸᱭ ᱢᱮᱱᱟᱜ ᱠᱚᱣᱟ ᱩᱱᱠᱩ ᱩ ᱢ‌ᱟ ᱵᱤᱱ ᱵᱩᱡᱽ ᱠᱟᱛᱮᱜ ᱮᱴᱟᱜ ᱡᱟᱹᱛᱤ ᱨᱮᱠᱚ ᱪᱟᱞᱟᱜ ᱠᱟᱱᱟ ᱮᱴᱟᱜ ᱡᱟᱛᱤ ᱛᱟᱞᱟᱜ ᱠᱟᱱᱟ ᱠᱚ᱾ ᱟᱫᱚ ᱩᱱᱠᱩ ᱥᱟᱞᱟᱜ ᱫᱚ ᱟᱵᱚᱣᱟᱜ ᱫᱚ ᱠᱚᱱᱚ ᱥᱟᱹᱜᱟᱹᱭ ᱭᱟᱹ ᱥᱚᱢᱯᱚᱨᱠᱚ ᱜᱮ ᱵᱟᱝ ᱛᱟᱦᱮᱱ ᱠᱟᱱᱟ᱾ ᱱᱚᱣᱟ ᱫᱚ ᱟᱹᱰᱤ ᱵᱮᱥ ᱵᱟᱝ ᱵᱩᱡᱷᱟᱹᱜ ᱠᱟᱱᱟ᱾ ᱥᱮ ᱪᱮᱫ ᱵᱤᱱ ᱞᱟᱹᱭ ᱫᱟ?
ᱦᱮᱸ ᱜᱚᱢᱠᱮ ᱱᱚᱣᱟ ᱫᱚ ᱩᱱᱟᱹᱝ ᱫᱚ ᱦᱟᱸᱜᱼᱼ ᱟᱵᱤᱱ ᱵᱤᱱ ᱞᱟᱹᱭ ᱠᱮᱫ ᱞᱮᱠᱟᱱ ᱠᱟᱛᱷᱟ ᱛᱮ ᱦᱚᱸᱜ- ᱚᱱᱟ ᱫᱚ ᱡᱩᱛ ᱢᱟ ᱵᱟᱝ ᱵᱩᱡᱷᱟᱹᱜ ᱠᱟᱱᱟ ᱵᱩᱡᱷᱟᱹᱣ ᱫᱚ᱾ ᱟᱫᱚ ᱯᱚᱨᱚᱵᱚᱨᱛᱷᱤ ᱡᱮᱱᱟᱨᱮᱥᱚᱱ ᱨᱮᱱ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱥᱮ ᱢᱟᱹᱭ ᱵᱟᱹᱵᱩ ᱠᱚ ᱢᱮᱱᱟᱜ ᱠᱚ ᱠᱚ ᱩᱱᱠᱩ ᱦᱚᱸ ᱱᱚᱣᱟ ᱠᱚ ᱡᱤᱱᱤᱥ ᱠᱚᱫᱚ ᱠᱚ ᱧᱮᱞᱮᱜ-ᱟ ᱥᱮ ᱟᱫᱚ ᱱᱚᱣᱟ ᱠᱚ ᱡᱚᱠᱷᱚᱱ ᱠᱚ ᱧᱮᱞᱮᱜ-ᱟ᱾ ᱟᱨ ᱠᱚ ᱧᱮᱞ ᱞᱮᱠᱷᱟᱱ ᱦᱟᱸᱜ ᱫᱚ ᱯᱚᱨᱚᱵᱚᱨᱛᱷᱤ ᱨᱮ ᱪᱮᱫ ᱠᱚ ᱢᱚᱮᱱᱭᱟ ᱞᱟᱹᱭᱟ ᱠᱚ ᱱᱚᱶᱟ ᱛᱚ ᱟᱞᱮᱭᱟᱜ ᱢᱟ ᱡᱷᱚᱛᱚᱱᱟᱜ ᱜᱮ ᱴᱷᱤᱠ ᱜᱮ ᱜᱟᱱᱚᱜ ᱠᱟᱱᱟ ᱟᱸ ᱱᱚᱜ-ᱚᱭ ᱮᱸᱜ ᱟᱸ ᱫᱟᱫᱟ ᱛᱟᱠᱚ ᱥᱮ ᱫᱤᱫᱤ ᱛᱟᱠᱚ ᱠᱚ ᱱᱚᱝᱠᱟ ᱦᱟᱸᱰᱮᱥᱼᱼ ᱱᱟᱱᱰᱮ ᱠᱚ ᱡᱟᱶᱟᱭ ᱱᱟ ᱠᱚᱱᱚ ᱯᱨᱚᱵᱮᱞᱮᱢ ᱵᱟᱝ ᱦᱩᱭ ᱞᱮᱱᱟ᱾ ᱟᱫᱚ ᱚᱱᱠᱟ ᱜᱮ ᱧᱮᱞ ᱠᱟᱛᱮᱜ ᱯᱚᱨᱚᱵᱚᱨᱛᱤ ᱨᱮᱦᱚᱸ ᱱᱩᱠᱩ ᱱᱚᱶᱟ ᱦᱚᱸᱜ- ᱚᱱ ᱚᱱᱟ ᱦᱚᱨ ᱚᱱᱟ ᱦᱚᱨ ᱛᱮᱜᱮ ᱠᱚ ᱛᱟᱲᱟᱢᱟ ᱥᱮ ᱵᱟᱠᱚ ᱛᱟᱲᱟᱢᱟ ᱞᱟᱹᱭ ᱵᱤᱱ?
ᱦᱮᱸ ᱜᱚᱝᱠᱮ ᱡᱚᱛᱷᱟᱛ ᱠᱟᱛᱷᱟ ᱵᱤᱱ ᱞᱟᱹᱭ ᱟᱠᱟᱫ ᱱᱚᱣᱟ ᱫᱚ᱾ ᱟᱨ ᱜᱚᱝᱠᱮ ᱞᱤᱧ ᱞᱟᱹᱭ ᱫᱟ ᱡᱟᱦᱟᱸ ᱡᱟᱦᱟᱸᱭ ᱟᱵᱚ ᱩᱸᱼᱼ ᱱᱩᱠᱩ ᱠᱚᱲᱟ ᱦᱚᱯᱚᱱ ᱠᱚᱦᱟᱸᱜ ᱡᱟᱦᱟᱸᱭ ᱪᱷᱟᱹᱛᱤᱠ ᱡᱟᱹᱛᱤᱼᱼ ᱠᱩᱲᱤ ᱦᱚᱯᱚᱱ ᱠᱚ ᱦᱟᱸᱜ ᱛᱤᱨᱞᱟᱹ ᱦᱚᱯᱼᱼ ᱦᱚᱯᱚᱱ ᱠᱚ ᱦᱟᱸᱜ ᱵᱟᱦᱩ ᱠᱟᱛᱮᱜ ᱠᱚ ᱟᱜᱩᱭᱮᱜ ᱠᱚᱣᱟ ᱧᱮᱞ ᱵᱤᱱ ᱦᱟᱸᱜ ᱠᱤᱱᱛᱩᱜ ᱩᱱᱠᱩ ᱡᱟᱦᱟᱸᱭ ᱵᱟᱯᱼᱼ ᱵᱟᱯᱞᱟ ᱠᱟᱛᱮᱫ ᱠᱚᱼᱼ ᱟᱜᱩᱭᱮᱜ ᱠᱚᱣᱟ ᱩᱱᱠᱩ ᱪᱷᱟᱛᱤᱠᱼᱼ ᱛᱤᱨᱞᱟᱹ ᱵᱟᱦᱩ ᱠᱩᱲᱤ ᱠᱩᱫᱚ ᱩᱱᱠᱩ ᱫᱚ ᱟᱵᱚᱣᱟᱜ ᱥᱟᱶᱛᱟ ᱨᱮᱱᱟᱜ ᱨᱟᱭ ᱱᱤᱛᱤᱼᱼ ᱪᱮᱜ ᱞᱮᱠᱟ ᱵᱚᱸᱜᱟᱼᱵᱩᱨᱩ ᱜᱮᱡ ᱜᱩᱨᱤᱡ ᱚᱱᱟ ᱠᱚᱫᱚ ᱦᱟᱸᱜ ᱵᱟᱠᱚ ᱵᱟᱲᱟ ᱭᱟᱠᱚ ᱪᱮᱫᱟᱜ ᱥᱮ ᱡᱟᱦᱟᱸᱭᱼᱼ ᱠᱩᱲᱤ ᱜᱤᱫᱽᱨᱟᱹ ᱢᱤᱫᱴᱟᱹᱝ ᱢᱤᱫᱴᱟᱹᱝᱼ ᱟᱵᱚ ᱚᱲᱟᱜ ᱠᱷᱚᱱ ᱨᱮ ᱦᱟᱨᱟ ᱵᱩᱨᱩᱜ-ᱟᱭ ᱩᱱᱤ ᱫᱚ ᱜᱤᱫᱽᱨᱟᱹ ᱠᱷᱚᱱ ᱚᱱᱟ ᱠᱚᱫᱚᱭ ᱥᱮᱬᱟᱭ ᱤᱫᱤᱼᱼ ᱪᱮ ᱵᱚᱸᱜᱟᱼᱵᱩᱩᱨᱩᱭ ᱤᱫᱤ ᱠᱟᱛᱮᱫ ᱟᱵᱚᱣᱟᱜ ᱥᱟᱶᱛᱟ ᱤᱫᱤ ᱠᱟᱛᱮᱫᱼᱼᱼᱼ ᱠᱤᱱᱛᱩ ᱢᱤᱫᱴᱮᱱ ᱡᱚᱠᱷᱚᱱ ᱜᱮ ᱪᱷᱟᱛᱤᱠ ᱡᱟᱹᱛᱤ ᱢᱤᱫᱴᱮᱝ ᱦᱤᱡᱩᱜ ᱟᱭ ᱵᱚᱞᱚ ᱱᱟᱭᱼᱼ ᱩᱱᱤ ᱫᱚ ᱦᱟᱸᱜ ᱚᱱᱟ ᱡᱟᱛᱤ ᱨᱮᱱᱟᱜ ᱩᱸᱼᱼ ᱠᱟᱢᱤ ᱦᱟᱨᱟ ᱠᱚᱫᱚ ᱴᱷᱤᱠ ᱴᱷᱟᱠ ᱵᱟᱭ ᱵᱟᱲᱟᱭᱟ ᱚᱱᱟ ᱛᱮᱜᱮ‌ ᱞᱤᱧ ᱞᱟᱹᱭᱟ ᱱᱚᱣᱟ ᱠᱚᱫᱚ ᱮᱠᱫᱚᱢ ᱮᱠᱟᱞᱤ ᱜᱮ ᱵᱟᱝ ᱵᱷᱟᱜᱤᱭᱟ᱾
ᱦᱮᱸ ᱜᱚᱝᱠᱮ ᱱᱚᱣᱟ ᱫᱚ ᱮᱠᱪᱩᱣᱮᱞᱤ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜ-ᱟ᱾ ᱡᱮ ᱡᱟᱦᱟᱸᱭ ᱡᱩᱫᱤ ᱮᱴᱟᱜ ᱟᱸ ᱤᱭᱟᱹ ᱨᱤᱱᱤᱡ ᱠᱩᱲᱤ ᱜᱤᱫᱽᱨᱟᱹ ᱦᱟᱸᱜ ᱮ ᱦᱤᱡᱩᱜ-ᱟ᱾ ᱩᱱᱤ ᱛᱚ ᱟᱵᱚᱣᱟᱜ ᱟᱸ ᱱᱮ ᱨᱟᱭᱼᱨᱟᱠᱪᱟᱨ ᱥᱮ ᱱᱤᱭᱚᱢ ᱱᱤᱛᱤ ᱠᱚᱫᱚ ᱦᱟᱸᱜ ᱵᱟᱭ ᱵᱟᱲᱟᱭᱟ ᱥᱮ ᱟᱫᱚ ᱩᱱᱤ ᱫᱚ ᱦᱟᱸᱜᱼᱼ ᱱᱚᱣᱟ ᱠᱚᱨᱮ ᱪᱮᱫ ᱪᱤᱠᱟᱹ ᱦᱩᱭᱩᱜ ᱵᱟᱝ ᱪᱤᱠᱼᱼ ᱪᱮᱠ ᱦᱩᱭᱩᱜᱼᱟ ᱚᱠᱟ ᱥᱚᱢᱚᱭ ᱫᱚ ᱚᱱᱟ ᱠᱚ ᱫᱤᱠ ᱠᱚᱨᱮ ᱠᱷᱚᱱᱟᱜ ᱫᱚ ᱠᱷᱩᱵ ᱜᱮᱦᱟᱜ ᱞᱟᱛᱟᱨ ᱨᱮ ᱛᱟᱦᱮᱱᱟ ᱟᱨᱼᱳ ᱾ ᱵᱟᱝ ᱨᱮ ᱦᱚᱸ ᱟᱵᱚᱣᱟᱜ ᱡᱟᱦᱟᱸ ᱡᱤᱵᱚᱱ ᱡᱟᱯᱚᱱ ᱨᱮᱱᱟᱜ